ᱡᱚᱦᱟᱨ ᱜᱮ
ᱦᱚᱸ ᱡᱚᱦᱟᱨ ᱜᱮ ᱟᱨ ᱛᱟᱦᱚᱸᱞᱮ ᱜᱚᱝᱠᱮ ᱪᱮᱫ ᱠᱚᱢ ᱪᱤᱠᱟᱹ ᱵᱟᱲᱟᱭᱟ ᱛᱟᱦᱚᱞᱮ
ᱪᱮ ᱦᱚᱵᱟ ᱱᱚᱜᱚᱭ ᱦᱚᱞᱟ ᱫᱟᱜ ᱠᱚ ᱡᱟᱹᱲᱤ ᱵᱟᱲᱟ ᱞᱮᱫᱟᱭ ᱛᱚ ᱟᱫᱚ ᱠᱟᱹᱴᱤᱡ ᱱᱚᱛᱮ ᱴᱷᱤᱠ ᱴᱷᱟᱠ ᱟᱵᱚᱦᱟᱣᱟ ᱵᱩᱡᱩᱜ ᱠᱟᱱ ᱛᱟᱭᱟ ᱦᱟᱣᱟ ᱡᱚᱢ ᱦᱮᱡ ᱦᱩᱭ ᱟᱠᱟᱱᱟ ᱢᱮᱱᱛᱮ ᱾
ᱟᱪᱷᱟ ᱪᱷᱟ ᱛᱟᱦᱚᱞᱮ ᱢᱤᱫ ᱜᱷᱟᱹᱲᱤᱡ ᱫᱚ ᱵᱷᱟᱹᱜᱤ ᱜᱮᱭᱟ ᱛᱚ ᱾
ᱦᱮᱸ ᱱᱤᱭᱟᱹ ᱵᱚᱞᱮ ᱵᱷᱟᱹᱜᱤ ᱜᱮᱭᱟ ᱟᱫᱚ ᱟᱭᱩᱵ ᱥᱮᱫ ᱜᱮ ᱥᱤᱸᱜᱟᱹᱲ ᱚᱠᱛᱚ ᱜᱮ ᱟᱨᱚ ᱫᱟᱜ ᱮ ᱦᱤᱨᱤ ᱮᱫ ᱞᱮᱭᱟ ᱛᱚ ᱫᱟᱜ ᱡᱟᱹᱲᱤ ᱟᱫᱚ ᱚᱱᱟ ᱜᱮ ᱛᱤᱦᱤᱧ ᱦᱚᱸ ᱚᱱᱠᱟᱜᱮ ᱧᱮᱞᱚᱜ ᱠᱟᱱᱟ ᱛᱚ ᱨᱤᱢᱤᱞ ᱠᱚ
ᱚᱻ ᱦᱚᱞᱟ ᱟᱯᱮ ᱥᱮ ᱡᱷᱤᱨ ᱧᱚᱜ ᱜᱮ ᱫᱟᱜ ᱟᱠᱟᱫᱟᱭ
ᱦᱮᱸ ᱟᱹᱰᱤ ᱡᱩᱨ ᱜᱮ ᱫᱟᱜ ᱠᱟᱫᱟᱭ ᱵᱟᱨ ᱜᱷᱟᱱᱴᱟ ᱚᱱᱠᱟ ᱵᱟᱨ ᱴᱟᱲᱟᱝ ᱜᱟᱱᱮ ᱩᱫᱩᱜ ᱠᱟᱫᱟ
ᱟᱻᱪᱟ ᱪᱟ ᱪᱟ ᱛᱟᱦᱞᱮ ᱜᱚᱝᱠᱮ ᱫᱚ ᱱᱤᱭᱟᱹ ᱫᱚ ᱠᱟᱹᱢᱤ ᱠᱚᱫᱚ ᱪᱮᱫ ᱠᱚ ᱦᱩᱭᱩᱜ ᱠᱟᱱᱟ ᱚᱲᱟᱜ ᱠᱚᱨᱮ ᱫᱚ᱾
ᱚᱲᱟᱜ ᱠᱚᱨᱮ ᱫᱚ ᱚᱱᱞᱟᱹᱭᱤᱱ ᱦᱮᱸ ᱫᱚᱠᱟᱱ ᱠᱚ ᱠᱚᱨᱟᱣ ᱦᱩᱭ ᱠᱟᱱᱟ ᱟᱫᱚ ᱱᱤᱛᱚᱜ ᱱᱟ ᱚᱠᱛᱚ ᱨᱮ ᱵᱚᱱ ᱵᱟᱲᱟᱭ ᱜᱮᱭᱟ᱾ ᱛᱚ ᱦᱟᱸ ᱯᱷᱚᱨᱚᱢ ᱯᱷᱤᱞᱟᱯ ᱮᱛᱚᱦᱚᱵ ᱠᱟᱱᱟ ᱚᱱᱚᱯᱩᱨᱱᱟ ᱵᱷᱟᱱᱰᱟᱨ ᱟᱫᱚ ᱚᱱᱟ ᱨᱮᱱ ᱠᱟᱥᱴᱚᱢᱟᱨ ᱠᱚᱜᱮ ᱛᱟᱦᱮᱸ ᱠᱟᱱᱟ ᱠᱚ ᱢᱤᱫ ᱜᱷᱟᱹᱲᱤᱡ ᱢᱟᱲᱟᱝ ᱜᱮ ᱟᱫᱚ ᱞᱟᱭᱤᱱ ᱪᱟᱞᱟᱣ ᱵᱟᱲᱮᱭᱟ ᱮᱱᱠᱷᱟᱱ ᱟᱨᱚ ᱱᱚᱛᱮ ᱦᱮᱡ ᱦᱩᱭᱱᱟ ᱫᱟᱲ ᱵᱟᱲᱟᱭ᱾
ᱟᱻᱪᱟ ᱪᱟ ᱪᱟ ᱛᱟᱦᱚᱸᱞᱮ ᱟᱯᱮᱥ ᱥᱮᱫ ᱫᱚ ᱚᱱᱟᱹ ᱯᱷᱚᱨᱚᱢ ᱯᱷᱤᱞᱟᱯ ᱠᱚᱫᱚᱹ ᱱᱟᱜ ᱱᱤᱛᱳ ᱫᱚ ᱮᱦᱚᱵ ᱟᱠᱟᱱᱟ ᱟᱨ ᱚᱱᱟ ᱨᱮᱱᱟᱜ ᱠᱟᱹᱢᱤ ᱫᱚ ᱪᱟᱞᱟᱜ ᱠᱟᱱ ᱜᱮᱼᱭᱟ ᱪᱮᱫᱮ ᱞᱮᱠᱟᱹ
ᱦᱮᱸ ᱦᱮᱸ ᱟᱹᱰᱤ ᱞᱮᱛᱟᱲ ᱜᱮ ᱪᱟᱞᱟᱜ ᱠᱟᱱᱟ᱾
ᱚ ᱟᱪᱪᱷᱟ ᱟᱪᱪᱷᱟ᱾
ᱟᱨ ᱚᱱᱛᱮᱫ ᱫᱚ ᱦᱟᱯᱮ ᱥᱮᱫ?
ᱦᱳᱭ ᱟᱼᱫᱚ ᱟᱼᱞᱮ ᱥᱮᱫ ᱫᱚ ᱚᱱᱟ ᱯᱷᱨᱚᱢ ᱯᱷᱤᱞᱟᱯ ᱠᱚᱫᱚ ᱤᱧᱟᱹᱜ ᱴ ᱫᱚ ᱟᱹᱰᱤ ᱟᱨ ᱦᱚᱲᱚᱨᱟᱜ ᱪᱮᱫ ᱞᱤᱝᱼᱠ ᱠᱚᱠᱚᱸ ᱠᱚᱨᱟᱣ ᱮᱫᱟ, ᱚᱱᱟᱹ ᱞᱤᱝᱼᱠ ᱠᱚᱹᱜᱮ ᱱᱤᱛᱚᱼᱜ ᱫᱚᱠᱚ ᱠᱚᱨᱟᱼᱣ ᱵᱟᱲᱟᱭ ᱮᱫᱟ ᱠᱚᱸ᱾ ᱟᱨ ᱚᱱᱟᱹ ᱠᱚᱹᱨᱮᱱᱟᱼᱜ ᱠᱟᱹᱢᱤᱜ ᱜᱮ ᱱᱤᱛᱚᱜ ᱫᱚ ᱪᱟᱞᱟᱜ ᱠᱟᱱᱟ, ᱟᱫᱚ ᱦᱮᱸ ᱧᱮᱞ ᱦᱩᱭᱩᱜ ᱠᱟᱱᱟ ᱛᱚ ᱥᱤᱛᱩᱝ ᱨᱮ ᱫᱟᱜ ᱨᱮ ᱡᱟᱹᱯᱩᱫ ᱨᱮ ᱦᱚᱲ ᱠᱚᱦᱚᱸ ᱮᱠᱹᱫᱚᱢ᱾ ᱟᱹᱰᱤ ᱢᱟᱨᱟᱝ ᱞᱟᱹᱭᱤᱱ ᱠᱟᱹᱛᱮᱫ ᱚᱱᱟ ᱠᱟᱹᱢᱤ ᱠᱚᱠᱚᱸ ᱠᱚᱨᱟᱼᱣ ᱮᱫᱟᱹ᱾ ᱟᱫᱚ ᱦᱮᱸ ᱛᱤᱱᱟᱹᱜᱴ ᱪᱤᱠᱟᱹᱜ ᱚᱱᱟᱹ ᱰᱮᱱᱟᱜᱱᱟᱜ ᱵᱟᱵᱚ ᱧᱮᱞ ᱫᱚᱦᱚᱣᱟ ᱠᱟᱫᱟᱹ ᱦᱮᱸ ᱥᱮ᱾ ᱟᱨ ᱡᱚᱛᱚ ᱦᱚᱲᱟᱼᱜ ᱢᱤᱫᱴᱟᱝ ᱟᱥᱟ ᱫᱚ ᱛᱟᱦᱮᱸᱱ ᱜᱮᱭᱟ᱾ ᱡᱮ ᱤᱧ ᱱᱚᱣᱟᱧ ᱠᱚᱨᱟᱣ ᱞᱮᱹᱠᱷᱟᱱ ᱥᱮ ᱚᱱᱟᱧ ᱠᱚᱨᱟᱼᱣ ᱞᱮᱹᱠᱷᱟᱱ ᱡᱟᱦᱟᱸ ᱜᱮ ᱯᱚᱭᱥᱟᱹ ᱠᱚ ᱧᱟᱢᱟᱹ᱾ ᱟᱼᱫᱚ ᱚᱱᱟᱹ ᱞᱮᱠᱟᱛᱮ ᱚᱱᱟᱹ ᱩᱭᱦᱟᱹᱨ ᱵᱷᱟᱵᱽᱱᱟ ᱠᱟᱛᱮᱫ ᱜᱮ ᱯᱟᱞᱮᱱ ᱱᱤᱛᱚᱼᱜ ᱱᱤᱝᱹᱠᱟᱹᱱᱟᱜ ᱥᱤᱛᱩᱝ ᱨᱮ ᱦᱩᱭᱩᱜ ᱫᱟᱜ ᱨᱮ ᱦᱩᱭᱩᱜᱹ ᱡᱟᱹᱯᱩᱫ ᱨᱮ ᱦᱩᱭᱩᱜᱹ ᱨᱮᱸᱜᱮᱡ ᱛᱮᱛᱟᱝ ᱫᱟᱭᱟ ᱠᱟᱹᱛᱮᱫ ᱮᱠᱫᱚᱢ ᱯᱩᱨᱟᱹ ᱞᱟᱭᱤᱱ ᱠᱟᱫᱟᱹ ᱠᱚ ᱟᱫᱚ᱾ ᱢᱟᱹᱱᱮ ᱟᱥᱟᱹ ᱢᱤᱫᱴᱟᱝ ᱟᱹᱰᱤ ᱢᱟᱨᱟᱝ ᱠᱟᱛᱷᱟᱹ ᱠᱟᱱ ᱛᱟᱵᱚᱱᱟᱹ ᱪᱮᱞᱮᱠᱟ
ᱦᱳᱭ ᱟᱥᱟ ᱢᱟ ᱠᱟᱱ ᱜᱮ ᱢᱮᱱ ᱞᱮᱹᱠᱷᱟᱱ ᱡᱟ ᱧᱮᱞᱚᱜ ᱠᱟᱱᱟ ᱯᱟᱹᱦᱤᱞ ᱵᱟᱨ ᱤᱧ ᱫᱚ ᱱᱚᱠᱟᱹ ᱚᱠᱟᱧ ᱧᱮᱞ ᱮᱫᱟᱹ ᱡᱮᱸ ᱱᱚᱝᱹᱠᱟ ᱡᱮ ᱡᱟᱦᱟᱸ ᱛᱤᱱᱟᱹᱜ ᱥᱟᱛᱟ ᱥᱟᱠᱟᱢ ᱯᱮᱨᱮᱡ ᱦᱩᱭᱩᱜᱹ ᱠᱟᱱᱟ, ᱵᱟᱨᱚᱴᱤ ᱞᱮᱠᱟᱧ ᱧᱮᱞ ᱠᱮᱫᱟ᱾
ᱦᱮᱸ ᱦᱮᱸ
ᱯᱟᱨᱚᱴ ᱞᱮᱠᱟᱹ ᱥᱟᱠ ᱠᱟᱱ ᱫᱚ ᱚᱠᱟᱴᱟᱜᱹ ᱢᱟᱹᱱᱮ ᱵᱤᱞᱤᱰ ᱯᱮᱯᱟᱨ ᱦᱚᱸ ᱵᱟᱝ ᱧᱮᱞ ᱵᱟᱲᱟ ᱦᱩᱭ ᱟᱸᱠᱟᱱᱟ ᱥᱮ ᱵᱮᱝᱠ ᱠᱷᱟᱛᱟ ᱠᱷᱩᱞᱟᱹᱣ ᱨᱮᱦᱚᱸ ᱥᱮ ᱡᱟᱦᱟᱸᱱᱟᱜ ᱱᱤᱡᱮᱨᱟᱜ ᱯᱚᱭᱥᱟᱹ ᱵᱮᱝᱠ ᱠᱷᱚᱱ ᱩᱭᱰᱨᱚ ᱞᱟᱹᱜᱤᱫ ᱨᱮᱦᱚᱸ ᱢᱮᱱ ᱞᱮᱠᱷᱟᱱ ᱦᱮᱸ ᱱᱤᱛᱚᱜ ᱨᱮᱱᱟᱜ ᱚᱠᱛᱚ ᱨᱮ ᱱᱚᱣᱟᱹ ᱧᱟᱢ ᱞᱟᱹᱜᱤᱫ ᱛᱮ ᱱᱩᱱᱟᱹᱜ ᱜᱚᱞᱟᱝ ᱢᱟᱱᱮ ᱤᱭᱟᱹ ᱠᱚ ᱟᱹᱱ ᱟᱹᱱ ᱟᱹᱨᱤ ᱠᱚ ᱧᱮᱞ ᱫᱤ ᱦᱟᱦᱟ ᱲᱟᱜ ᱜᱮ ᱟᱹᱭᱠᱟᱹᱜ ᱠᱟᱱᱟ ᱡᱮ ᱠᱟᱹᱰᱤ ᱧᱟᱢ ᱞᱟᱹᱜᱤᱫ ᱛᱮ ᱥᱟᱱᱟᱢ ᱢᱟᱱᱮ ᱚᱲᱟᱜ ᱠᱚᱣᱟᱜ ᱚᱲᱟᱜ ᱨᱮᱱ ᱛᱤᱱᱟᱹᱜ ᱢᱮᱱᱟᱜᱼᱟ ᱪᱮᱫ ᱢᱮᱱᱟᱜᱼᱟ ᱪᱮᱫ ᱵᱟᱹᱱᱩᱜ ᱛᱟᱢᱟ ᱥᱟᱱᱟᱢ ᱚᱱᱟᱨᱮ ᱮᱢ ᱦᱩᱭᱩᱜᱼᱟ ᱟᱨ ᱚᱱᱟ ᱦᱚᱸ ᱚᱱᱮ ᱟᱥᱟ ᱢᱟᱱᱮ ᱧᱟᱢᱚᱜᱼᱟ ᱚᱱᱟ ᱦᱚᱸ ᱵᱟᱹᱱᱩᱜ ᱛᱟᱵᱚ ᱱᱟ ᱡᱮ ᱧᱟᱢ ᱜᱮᱭᱟᱭ, ᱯᱮᱨᱮᱡ ᱞᱮ ᱠᱷᱟᱱ᱾ ᱢᱟᱱᱮ ᱦᱩᱭ ᱦᱚᱸ ᱫᱟᱲᱮᱭᱟᱜᱼᱟ ᱵᱟᱝ ᱦᱚᱸ ᱦᱩᱭ ᱫᱟᱲᱮᱭᱟᱜᱼᱟ ᱱᱚᱜᱼ ᱱᱟ ᱢᱤᱫ ᱴᱮᱡ ᱢᱟᱱᱮ ᱪᱤᱱᱛᱟᱹ ᱨᱮ ᱯᱟᱲᱟᱣ ᱦᱩᱭᱩᱜ ᱠᱟᱱᱟ ᱱᱚᱣᱟ ᱠᱷᱟᱹᱛᱤᱨ ᱜᱮ, ᱡᱮ, ᱡᱮᱨᱚᱠᱥ ᱨᱮ ᱱᱤᱱᱟᱹᱜ? ᱴᱟᱠᱟ ᱠᱷᱚᱨ ᱪᱟᱜ ᱠᱟᱱ ᱛᱟᱠᱚ ᱣᱟ ᱟᱨ ᱨᱮᱸᱜᱮᱡ ᱚᱲᱮᱡ ᱦᱚᱲ ᱜᱮ ᱟᱵᱚ ᱫᱚ ᱟᱛᱳ ᱴᱚᱞᱟ ᱨᱮᱱ᱾ ᱢᱟᱱᱮ ᱥᱟᱜ ᱠᱟᱜᱼᱟᱢ ᱢᱟᱱᱮ ᱯᱚᱧᱪᱟᱥ ᱴᱟᱠᱟ ᱯᱟᱨᱚ ᱢᱚᱜ ᱠᱟᱱ ᱛᱟᱠᱚ ᱣᱟ ᱟᱨ ᱢᱤᱫ- ᱢᱤᱫ ᱦᱚᱲᱟᱜ ᱡᱮᱨᱚᱠᱥ ᱨᱮ ᱾ ᱛᱚ ᱵᱷᱟᱹᱵᱤᱛ ᱨᱮᱱᱟᱜ ᱠᱟᱛᱷᱟ ᱠᱟᱱᱟ ᱡᱮ, ᱛᱤᱱᱟᱹᱜ ᱱᱤᱛᱟᱹᱜ? ᱠᱷᱚᱨᱪᱟᱭᱮᱫ ᱛᱟᱵᱚᱱᱟᱠᱚ ᱟᱨ ᱟᱥᱟ - -
ᱦᱟᱯᱮᱱ ᱦᱮᱸ, ᱟᱫᱚ ᱵᱟᱝᱟ ᱟᱫᱚ ᱩᱱᱼᱼ ᱩᱱᱠᱩ ᱫᱚ ᱱᱤᱝᱠᱟᱹ ᱠᱚ ᱩᱭᱦᱟᱹᱨ ᱵᱷᱟᱵᱽᱱᱟ ᱟᱠᱟᱫᱟ, ᱡᱮ ᱱᱤᱛᱚᱜ ᱵᱚᱱ ᱠᱷᱚᱨᱪᱟ ᱞᱮᱠᱷᱟᱱ? ᱛᱟᱦᱞᱮ ᱦᱟᱯᱮᱱ ᱫᱤᱱ ᱵᱚᱱ ᱧᱟᱢᱟ, ᱪᱮᱫᱟᱜ ᱥᱮ ᱠᱟᱛᱷᱟ ᱨᱮᱜᱮ ᱢᱮᱱᱟᱜᱼᱟ ᱾ ᱡᱟᱦᱟᱸᱭᱭᱟᱜ ᱠᱤᱪᱷᱩ ᱵᱟᱢ ᱮᱢ ᱞᱮᱠᱷᱟᱱ, ᱥᱮ ᱡᱟᱦᱟᱸᱭᱟᱜ ᱠᱤᱪᱷᱩ ᱵᱟᱢ ᱠᱷᱚᱨᱪᱟ ᱞᱮᱠᱷᱟᱱ ᱾ ᱧᱟᱢ ᱫᱚ ᱵᱟᱢ ᱧᱟᱢᱟ ᱟᱫᱚ ᱚᱱᱟ ᱠᱚ ᱢᱚᱱᱮ ᱠᱟᱛᱮ ᱜᱮ ᱯᱟᱞᱮ ᱱᱩᱠᱩ ᱠᱤᱪᱷᱩ ᱠᱚ ᱠᱷᱚᱨᱪᱟᱭᱮᱫᱟ ᱾ ᱟᱨ ᱵᱟᱝ ᱚᱱᱟ ᱠᱚ ᱢᱚᱱᱮ ᱠᱟᱛᱮᱫ ᱱᱤᱛᱚᱜ ᱠᱤᱪᱷᱩ ᱠᱚ ᱮᱢ ᱫᱟᱠᱚ ᱟᱨ ᱵᱟᱠᱷᱟᱱ ᱮᱸ ᱯᱟᱞᱮᱱ ᱵᱟᱠᱚ ᱧᱟᱢᱟ ᱦᱚᱸ ᱱᱤᱝᱠᱟᱹᱱ ᱩᱭᱦᱟᱹᱨ ᱵᱷᱟᱵᱽᱱᱟ ᱠᱷᱛᱤᱨ ᱜᱮ ᱯᱟᱞᱮᱱ ᱛᱮᱦᱤᱧ ᱱᱤᱝᱠᱟᱹ ᱩᱱᱠᱩ ᱠᱚ ᱠᱚᱨᱟᱣ ᱠᱟᱫᱟ ᱦᱮᱸ ᱥᱮ ᱟᱨ ᱵᱟᱠᱷᱟᱱ ᱛᱮᱦᱮᱧ, ᱱᱤᱱᱟᱹᱜ ᱜᱟᱱ ᱫᱚ ᱵᱟᱝ ᱠᱷᱚᱨᱪᱟ ᱪᱮᱫᱟᱜ ᱥᱮ ᱡᱟᱦᱟᱸᱭ ᱦᱚᱲ ᱛᱮᱦᱮᱧ ᱡᱩᱫᱤ ᱟᱢ ᱵᱷᱟᱜᱮ ᱞᱟᱹᱜᱤᱫ ᱡᱩᱫᱤ ᱢᱮᱛ ᱛᱟᱭᱟ ᱡᱮ ᱛ ᱛᱮᱦᱤᱧ ᱟᱵᱚ ᱮ ᱱᱚᱰᱮ ᱠᱤᱷᱩᱜᱟᱱ ᱯᱟᱹᱴᱷᱩᱣᱟᱹ ᱢᱟᱹᱭ ᱵᱟᱹᱵᱩ ᱛᱟᱠᱚ ᱮᱸ ᱚᱞᱚᱜ ᱠᱟᱱᱟ ᱠᱚ ᱨᱮᱸᱜᱮᱡᱼᱚᱨᱮᱡ ᱜᱮᱭᱟ ᱠᱚ ᱟᱨ ᱵᱟᱝ ᱩᱱᱠᱩ ᱠᱚ ᱜᱚᱲᱚ ᱜᱚᱯᱚᱲᱚ ᱞᱟᱹᱜᱤᱫ ᱫᱮᱱ ᱥᱮ ᱮᱸ ᱩᱱᱠᱩ ᱞᱟᱹᱜᱤᱫ ᱮᱸ ᱵᱳᱭ ᱠᱚ ᱥᱮ ᱯᱩᱛᱷᱤ ᱯᱚᱛᱚᱵ ᱠᱚᱥᱮ ᱮᱸ ᱠᱚᱞᱚᱢ ᱠᱚ, ᱦᱮᱸ ᱥᱮ ᱠᱟ ᱠᱷᱟᱛᱟ ᱠᱚᱵᱚ ᱠᱤᱨᱤᱧ ᱟᱠᱚᱣᱟ ᱚᱱᱟ ᱞᱮᱠᱟᱛᱮ ᱫᱮᱥᱮ ᱠᱟᱹᱴᱤᱡ ᱡᱟᱦᱟᱸᱭ ᱜᱮ ᱯᱚᱭᱥᱟ ᱜᱚᱲᱚ ᱜᱚᱯᱚ ᱮᱢᱚᱜ ᱛᱟᱵᱚᱱ ᱯᱮ, ᱢᱮᱱᱠᱷᱟᱱ ᱚᱱᱟ ᱡᱟᱭᱜᱟ ᱨᱮ ᱩᱱ ᱥᱚᱢᱚᱭ ᱩᱱᱠᱩ ᱧᱮᱞᱢᱮ ᱮᱸ ᱜᱮᱞ ᱴᱟᱠᱟ ᱵᱟᱠᱚ ᱮᱢ ᱫᱟᱲᱮᱭᱟᱜᱼᱟ ᱢᱮᱱᱠᱷᱟᱱ ᱛᱮᱦᱮᱧ, ᱱᱚᱣᱟ ᱡᱟᱭᱜᱟ ᱨᱮ ᱧᱟᱢᱟ ᱥᱮ ᱵᱟᱠᱚ ᱧᱟᱢᱟ ᱚᱱᱟ ᱞᱟᱹᱜᱤᱫ ᱛᱮ ᱛᱮᱦᱮᱧ ᱩᱱᱠᱩ ᱡᱟᱦᱟᱸ ᱞᱮᱠᱟᱢ ᱞᱟᱹᱭ ᱠᱮᱫ ᱛᱟᱞᱟᱝ ᱢᱚᱬᱮ ᱜᱮᱞ ᱴᱟᱠᱟ ᱦᱩᱭᱩᱜ ᱥᱮ ᱢᱤᱫ ᱥᱟᱭ ᱴᱟᱠᱟ ᱦᱩᱭᱩᱜ ᱚᱱᱟ ᱦᱚᱸᱠᱚ ᱮᱢ ᱫᱟᱠᱚ ᱦᱮᱸ ᱪᱮᱫ ᱞᱮᱠᱟ?
ᱦᱮᱸ ᱟᱫᱚ ᱱᱤᱛᱚᱜ ᱨᱮᱱᱟᱜ ᱚᱠᱛᱚ ᱨᱮ ᱡᱟᱦᱟᱸ ᱞᱮᱠᱟ ᱧᱮᱞᱚᱜ ᱠᱟᱱᱟ ᱵᱮᱥᱤᱨ ᱵᱷᱟᱜ ᱜᱮ ᱟᱵᱚ ᱧᱮᱞᱚᱜ ᱠᱷᱷᱟᱴᱢᱩᱱ ᱟᱛᱳ ᱴᱚᱞᱟ ᱨᱮ ᱟᱵᱚ ᱥᱟᱱᱛᱟᱲ ᱠᱚ ᱱᱚᱝᱠᱟ ᱢᱟᱱᱮ ᱢᱟᱱᱚᱥᱤᱠᱚᱛᱟ ᱦᱩᱭ ᱠᱟᱱ ᱛᱟᱵᱚᱱᱟ᱾ ᱡᱮ ᱤᱧ ᱫᱚ ᱵᱤᱱᱟᱹ ᱠᱟᱹᱢᱤ ᱠᱟᱛᱮᱫ ᱠᱟᱹᱣᱰᱤᱧ ᱧᱟᱢᱟ᱾ ᱛᱚ ᱴᱤᱧ ᱛᱚ ᱢᱚᱱᱮᱭᱟ ᱱᱚᱣᱟ ᱦᱚᱸ ᱢᱤᱫᱴᱮᱡ ᱮᱸᱻ ᱫᱟᱹᱭᱠᱟᱹ ᱨᱮᱱᱟᱜ ᱚᱨᱥᱚᱝ ᱨᱮ ᱠᱟᱱᱟ ᱡᱮ ᱦᱚᱲ ᱢᱟᱱᱮ ᱵᱤᱱ ᱠᱟᱹᱢᱤ ᱠᱟᱛᱮ ᱠᱟᱹᱣᱰᱤ ᱦᱟᱛᱟᱣ ᱨᱮᱱᱟᱜ ᱨᱤᱠᱟᱹ ᱨᱮ ᱢᱮᱱᱟᱜ ᱠᱚᱛᱟ ᱵᱚᱱᱟ᱾ ᱢᱮᱱ ᱞᱮᱠᱷᱟᱱ ᱤᱧ ᱫᱚ ᱛᱚ ᱡᱟᱦᱟᱸᱭ ᱠᱚ ᱦᱤᱡᱩᱜ ᱠᱟᱱᱟ ᱩᱱᱠᱩ ᱱᱚᱣᱟ ᱜᱮ ᱫᱤᱥ ᱦᱩᱫᱤᱥ ᱤᱧ ᱮᱢᱟ ᱠᱚ ᱠᱟᱱᱟ᱾ ᱡᱮ ᱱᱚᱣᱟ ᱠᱷᱚᱱ ᱵᱷᱟᱜᱤ ᱠᱟᱱᱟ ᱡᱟᱦᱟᱸ ᱢᱟᱲᱟᱝ ᱨᱮ ᱢᱤᱫᱥᱚ ᱫᱤᱱ ᱨᱮᱱᱟᱜ ᱠᱟᱹᱢᱤ, ᱦᱩᱭᱩᱜ ᱠᱟᱱ ᱛᱟᱦᱮᱱᱟ ᱚᱱᱟᱜᱮ ᱡᱩᱫᱤ ᱵᱚᱱ ᱰᱤᱢᱟᱱᱰ ᱠᱮᱭᱟ᱾ ᱛᱟᱦᱚᱞᱮ ᱦᱚᱲᱢᱚ ᱨᱮᱱᱟᱜ ᱦᱚᱸ ᱢᱤᱫᱴᱮᱡ ᱮᱠᱥᱟᱨᱮᱥᱟᱭᱤᱡᱽ ᱦᱩᱭ ᱠᱚᱜ ᱛᱟᱵᱚᱱᱟ ᱦᱚᱲᱢᱚ ᱨᱮ ᱡᱟᱦᱟᱸ ᱟᱡᱟᱨ ᱠᱚ, ᱚᱱᱟ ᱠᱚᱦᱚᱸ ᱵᱟᱝ ᱦᱩᱭ ᱠᱚᱜᱼᱟ ᱦᱚᱲᱢᱚ ᱢᱤᱫᱴᱮᱡ ᱯᱷᱤᱴᱱᱮᱥ ᱨᱮ ᱛᱟᱦᱮᱸ ᱠᱚᱜᱼᱟ᱾ ᱟᱫᱚ ᱵᱩᱡᱮᱫ ᱜᱮᱭᱟᱢ ᱱᱮᱛᱟᱨ ᱫᱚ ᱫᱩᱲᱩᱵ ᱠᱟᱛᱮ ᱤᱧ ᱧᱟᱢ ᱞᱮᱠᱷᱟᱱ ᱚᱱᱟᱜᱮ ᱵᱷᱟᱜᱮ
ᱮᱠᱫᱚᱢ ᱮᱠᱫᱚᱢ ᱱᱚᱣᱟ ᱱᱚᱣᱟ ᱢᱟ ᱥᱟᱱᱟᱢ ᱦᱚᱲᱟᱜ ᱩᱭᱦᱟᱹᱨ ᱜᱮ ᱢᱮᱱᱟᱜᱼᱟ ᱮ ᱛᱮᱦᱮᱧ ᱢᱟᱱᱮ ᱠᱟᱛᱷᱟᱨᱮ ᱱᱤᱝᱠᱟᱹᱜᱼᱟ᱾ ᱮ ᱪᱟᱹᱠᱨᱤ ᱢᱟᱱᱮ ᱪᱮᱫ ᱪᱟᱹᱠᱨᱤ ᱢᱤᱫᱴᱟᱝ ᱪᱮᱫ ᱞᱟᱜ ᱠᱟᱱᱟ ᱤᱧ ᱡᱩᱫᱤ ᱪᱟᱹᱠᱨᱤᱧ ᱧᱟᱢ ᱠᱮᱭᱟ᱾ ᱫᱩᱲᱩᱵ ᱫᱩᱲᱩᱵ ᱵᱤᱱ ᱡᱚᱢ ᱠᱮᱭᱟ ᱟᱨᱚᱵ ᱢᱟᱱᱮ ᱵᱤᱥᱮᱥ, ᱪᱮᱠᱟᱛᱮ ᱥᱚᱨᱠᱟᱨᱤ ᱪᱟᱹᱠᱨᱤ ᱠᱚ ᱡᱚᱫᱤ ᱱᱚᱣᱟ ᱧᱟᱢ ᱞᱮᱠᱷᱟᱱ ᱟᱹᱰᱤ ᱵᱷᱟᱹᱜᱤ ᱠᱚᱜᱼᱟ ᱢᱮᱱᱠᱷᱟᱱ ᱛᱮᱦᱤᱧ ᱥᱚᱨᱠᱟᱨᱤ ᱪᱟᱹᱠᱨᱤ ᱨᱮ ᱡᱩᱫᱤ ᱡᱟᱦᱟᱸᱭ ᱦᱮᱸ ᱜᱮᱞ ᱢᱟᱱᱮ ᱜᱮᱞ ᱜᱮᱞ ᱢᱟᱱᱮ ᱜᱮᱞ ᱦᱟᱡᱟᱨᱮ ᱧᱟᱢᱟᱭ ᱥᱮ ᱵᱟᱨᱜᱮᱞ ᱦᱟᱡᱟᱨ ᱮ ᱧᱟᱢᱟᱭ᱾ ᱚᱱᱟᱜᱮ ᱫᱚ ᱥᱚᱨᱠᱟᱨᱤ ᱪᱟᱹᱠᱨᱤ ᱟᱹᱰᱤ ᱢᱮᱱᱠᱷᱟᱱ ᱛᱮᱦᱮᱧ ᱡᱟᱦᱟᱸᱭ ᱟᱵᱚ ᱠᱳᱢᱯᱟᱱᱤ ᱠᱚᱨᱮ ᱠᱚ ᱠᱟᱹᱢᱤ ᱠᱟᱱᱟ ᱠᱚ, ᱵᱟᱨᱜᱮᱞ ᱦᱟᱡᱟᱨ ᱨᱮᱱᱟᱜ ᱰᱚᱵᱚᱞ ᱢᱟᱱᱮ ᱯᱩᱱ ᱜᱮᱞ ᱦᱟᱡᱟᱨ ᱠᱚ ᱧᱟᱢᱮᱫ ᱨᱮᱦᱚᱸ ᱢᱮᱱᱠᱷᱟᱱ ᱩᱱᱠᱩᱣᱟᱜ ᱫᱚ ᱚᱱᱟ ᱡᱟᱭᱜᱟ ᱨᱮᱭᱟᱜ ᱧᱩᱛᱩᱢ ᱵᱟᱹᱱᱩᱜᱼᱟ᱾ ᱢᱮᱱᱠᱷᱟᱱ ᱛᱮᱦᱤᱧ ᱡᱩᱫᱤ ᱡᱟᱦᱟᱸᱭ ᱜᱮᱞ ᱦᱟᱡᱟᱨ ᱮ ᱧᱟᱢᱟᱭ ᱥᱮ ᱵᱟᱨᱜᱮᱞ ᱦᱟᱡᱟᱨ ᱡᱟᱦᱟᱸᱭ ᱠᱟᱹᱣᱰᱤᱤᱭ ᱧᱟᱢᱟᱭ, ᱱᱩᱭ ᱢᱤᱫᱴᱮᱱ ᱥᱚᱨᱠᱟᱨᱤ ᱨᱮᱭᱟᱜ ᱠᱟᱹᱢᱤᱭᱟᱭ ᱥᱮ ᱩᱱᱤ ᱫᱚ ᱠᱚᱯᱟ ᱱᱩᱭ ᱫᱚ ᱥᱚᱨᱠᱟᱨ ᱨᱮᱭᱟᱜ ᱠᱟᱹᱢᱤᱭᱟᱭ ᱱᱚᱸᱰᱮᱱᱤᱡ ᱥᱮ ᱚᱱᱟ ᱤᱥᱠᱩᱞ ᱨᱤᱱᱤᱡ ᱢᱟᱪᱮᱫ ᱠᱟᱱᱟᱭ ᱥᱮ ᱱᱚᱣᱟ ᱤᱥᱠᱩᱞ ᱨᱤᱱᱤᱡ ᱥᱮ ᱚᱱᱟ ᱤᱥᱠᱩᱞ ᱨᱤᱱᱤᱡ ᱱᱩᱭ ᱫᱚ ᱢᱤᱫᱴᱟᱝ ᱰᱤ ᱜᱚᱨᱩᱯ ᱥᱮ ᱥᱤ ᱜᱚᱨᱩᱯ ᱨᱮ ᱠᱟᱹᱢᱤ ᱠᱟᱱᱟᱭ᱾ ᱥᱮ ᱨᱮᱞ ᱨᱮ ᱠᱟᱹᱢᱤ ᱠᱟᱱᱟ ᱚᱰᱮ ᱡᱟᱦᱟᱸ ᱛᱤᱱᱟᱹ ᱜᱟᱱ ᱥᱚᱨᱠᱟᱨᱤ ᱰᱤᱯᱟᱨᱴᱢᱮᱱᱴ ᱠᱚ ᱢᱮᱱᱟᱜ-ᱟ ᱱᱚᱣᱟ ᱡᱩᱫᱤ ᱠᱟᱹᱢᱤ ᱩᱱᱤ ᱧᱩᱛᱩᱢ ᱜᱮ ᱟᱞᱟᱫᱟ ᱟᱞᱟᱫᱟ ᱢᱤᱫᱴᱟᱝ ᱞᱮᱵᱮᱞ ᱨᱮ ᱩᱱᱤ ᱠᱚ ᱧᱮᱞᱮᱭᱟᱠᱚᱣᱟ ᱢᱮᱱᱠᱷᱟᱱ ᱢᱤᱫᱟᱝ ᱦᱚᱲ ᱡᱩᱫᱤ ᱠᱢᱯᱟᱱᱤ ᱨᱮ ᱠᱟᱹᱢᱤ ᱚᱱᱟ ᱨᱮᱱᱟᱜ ᱰᱚᱵᱚᱞ ᱯᱚᱭᱥᱟᱭ ᱤᱱᱠᱟᱢᱟᱭ ᱢᱮᱱᱠᱷᱟ ᱩᱱᱤᱭᱟᱜ ᱫᱚ ᱧᱩᱛᱩᱢ ᱵᱟᱝ ᱛᱟᱦᱮᱱ ᱛᱟᱭᱟ ᱟᱫᱚ ᱦᱚᱜ-ᱚᱭ ᱢᱮᱫᱴᱟᱝ ᱱᱤᱛᱳᱚᱜ ᱫᱚᱠᱚ ᱧᱮᱞ ᱮᱫᱟ ᱡᱮ ᱛᱮᱦᱤᱧ ᱤᱧ ᱡᱩᱫᱤ ᱚᱸᱰᱮ ᱠᱷᱚᱱᱟᱜ ᱥᱚᱨᱠᱟᱨ ᱡᱩᱫᱤ ᱱᱤᱱᱟᱹ ᱴᱟᱠᱟ ᱛᱮᱭ ᱤᱢᱟᱹᱧᱟ ᱫᱩᱲᱩᱵ ᱫᱩᱲᱩᱵ, ᱚᱱᱟᱴᱟᱝ ᱟᱞᱟᱫᱟ ᱢᱤᱫᱴᱟᱝ ᱦᱮᱸᱥᱮ ᱢᱮᱱᱠᱷᱟᱱ ᱡᱩᱤᱧ ᱠᱟᱹᱢᱤ ᱠᱟᱛᱮ ᱡᱩᱫᱤ ᱤᱧ ᱟᱨᱡᱟᱣᱟ ᱦᱮᱸ ᱢᱮᱱᱠᱷᱟᱱ ᱚᱱᱟ ᱡᱮ ᱪᱤᱠᱟᱹᱜᱼᱟ ᱦᱚᱲᱢᱚ ᱡᱤᱣᱤ ᱦᱚᱸ ᱵᱷᱟᱹᱜᱤ ᱛᱟᱦᱮᱱᱟ ᱡᱟᱦᱟᱸ ᱞᱮᱠᱟᱢ ᱞᱟᱹᱭ ᱠᱮᱫ ᱛᱟᱞᱟᱝᱼᱟ᱾ ᱟᱨ ᱴᱟᱠᱟ ᱦᱚᱸᱵᱚᱱ ᱧᱟᱢ ᱟᱵᱚᱱ ᱟᱫᱚ ᱚᱱᱟ ᱨᱮᱫᱚ ᱤᱱᱟᱹᱜ ᱱᱚᱜᱼ ᱡᱮ ᱤᱱᱟᱹᱜᱟᱱ ᱰᱚᱠᱩᱢᱴ ᱮᱢ ᱦᱩᱭᱩᱜ ᱠᱟᱱᱟ ᱚᱱᱟ ᱠᱚᱫᱚ ᱵᱟᱝ ᱮᱢ ᱦᱩᱭᱩᱜᱼᱟ ᱱᱚᱣᱟ ᱡᱤᱱᱤᱥᱫᱚ ᱵᱟᱠᱚ ᱩᱭᱟᱹᱨ ᱵᱷᱟᱵᱽᱱᱟᱭᱟ ᱚᱱᱟ ᱫᱚ ᱥᱟᱹᱨᱤᱛᱷᱟ ᱠᱟᱱ ᱜᱮᱭᱟ᱾ ᱥᱮ ᱪᱮᱫ ᱞᱮᱠᱟ ᱜᱚᱝᱠᱮ?
ᱦᱳᱭ ᱦᱳᱭ ᱟᱨ ᱧᱮᱞᱚᱜ ᱠᱟᱱᱟ ᱱᱚᱣᱟᱨᱮ ᱡᱮ ᱡᱟᱦᱟᱸᱜ ᱜᱮ ᱦᱟᱸᱜ ᱯᱷᱚᱨᱚᱢ ᱵᱚᱱ ᱯᱮᱨᱮᱡ ᱮᱫᱟ ᱦᱟᱸᱜ ᱚᱱᱟᱨᱮ ᱢᱟᱱᱮ ᱚᱞᱜᱮ ᱢᱮᱱᱟᱜᱼᱟ ᱢᱟᱲᱟᱝ ᱨᱮ ᱡᱮ ᱟᱫᱷᱟᱨ ᱠᱟᱨᱰ ᱨᱮ ᱪᱮᱫ ᱞᱮᱠᱟ ᱧᱩᱛᱩᱢ ᱢᱮᱱᱟᱜᱼᱟ ᱚᱱᱟ ᱟᱛᱮᱫ ᱜᱮ ᱦᱟᱸᱜ ᱚᱞ ᱦᱩᱭᱩᱜᱼᱟ ᱧᱩᱛᱩᱢ ᱠᱚᱫᱚ ᱢᱮᱱ ᱞᱮᱠᱷᱟᱱ ᱟᱵᱚ ᱡᱟᱦᱟᱸ ᱛᱤᱱᱟᱹᱜ ᱜᱮ ᱴᱮᱨᱟᱭᱵᱮᱞ ᱮᱞᱟᱠᱟ ᱢᱮᱱᱟᱜ ᱛᱟᱵᱚᱱᱟ, ᱥᱟᱱᱟᱢ ᱨᱮᱜᱤ ᱴᱚᱞᱟ ᱞᱟᱹᱜᱤᱫ ᱚᱱᱟ ᱦᱩᱲᱟᱹᱜ ᱫᱚ ᱢᱮᱱᱟᱜ ᱛᱟᱵᱚᱱ ᱜᱮᱭᱟ᱾ ᱚᱱᱟ ᱥᱩᱫᱷᱟᱹᱨ ᱦᱩᱭᱩᱜ ᱠᱟᱱᱟ ᱛᱤᱱ ᱚᱠᱛᱚ ᱨᱮ ᱱᱤᱛᱚᱜ ᱱᱚᱜᱼᱚᱭ ᱡᱮᱢᱚᱱᱮᱢ ᱞᱟᱹᱭ ᱠᱮᱫ ᱞᱮᱠᱟ ᱡᱮ ᱫᱟᱜ ᱡᱟᱹᱯᱩᱫ ᱨᱮᱦᱚᱸ ᱞᱟᱭᱤᱱ ᱠᱚ ᱞᱟᱜᱟᱣ ᱟᱠᱟᱫᱟ ᱞᱤᱝᱠ ᱠᱚ ᱠᱚᱨᱟᱣᱮᱫ ᱛᱟᱵᱚᱱᱟ ᱞᱤᱧᱮᱫ ᱠᱷᱟᱱ ᱫᱚᱭ ᱧᱮᱞ ᱫᱟ ᱡᱮ ᱤᱧ ᱢᱪᱚ ᱱᱚᱣᱟ ᱜᱨᱟᱢᱤᱱ ᱵᱮᱝᱠ ᱨᱮ ᱠᱟᱹᱣᱰᱤᱧ ᱧᱟᱢᱮᱫ ᱛᱟᱦᱮᱱᱟ ᱤᱧ ᱢᱩᱪᱟᱹᱫ ᱥᱴᱮᱴ ᱵᱮᱝᱠ ᱨᱮ ᱞᱤᱝᱠ ᱢᱮᱱᱟᱜ ᱛᱤᱧᱟᱹ ᱤᱧ ᱪᱤᱠᱟᱹᱭᱟ? ᱱᱚᱜᱼᱚᱭ ᱡᱮ ᱢᱤᱫᱴᱮᱡ ᱴᱮᱨᱟᱭᱵᱮᱞ ᱮᱞᱟᱠᱟ ᱨᱮᱱᱟᱜ ᱡᱟᱦᱟᱸ ᱥᱮᱪᱮᱫ ᱨᱮᱱᱟᱜ ᱜᱷᱟᱹᱴᱛᱤ ᱢᱮᱱᱟᱜᱼᱟ, ᱡᱮ ᱢᱤᱫᱴᱮᱡ ᱪᱮᱫ ᱞᱮᱠᱟ ᱰᱚᱠᱚᱢᱮᱱᱴ ᱠᱚ ᱴᱷᱤᱠ ᱴᱷᱟᱠ ᱫᱚᱦᱚ ᱞᱮᱠᱷᱟᱱ ᱢᱟᱱᱮ ᱯᱚᱨᱚᱵᱚᱨᱛᱤ ᱠᱟᱞᱨᱮ ᱡᱟᱦᱟᱸ ᱮᱴᱠᱮᱴᱚᱬᱮ ᱚᱱᱟ ᱵᱟᱝ ᱦᱩᱭᱩᱜ ᱛᱤᱧ ᱢᱟ ᱡᱮ ᱱᱚᱣᱟ ᱟᱫᱷᱟᱨ ᱠᱟᱨᱰ ᱨᱮ ᱡᱟᱦᱟᱸ ᱛᱤᱱᱟᱹᱜ ᱧᱩᱛᱩᱢ ᱵᱷᱩᱞ ᱛᱤᱧᱟᱹ ᱚᱠᱟᱨᱮᱧ ᱴᱷᱤᱠᱼᱟ ᱥᱮ ᱱᱚᱣᱟ ᱞᱟᱹᱜᱤᱫ ᱡᱟᱦᱟᱸᱭ ᱮᱯᱚᱭᱢᱮᱱᱴ ᱦᱟᱛ ᱢᱮᱛᱟᱜᱼᱟ, ᱱᱚᱣᱟ ᱥᱚᱨᱠᱟᱨᱤ ᱵᱷᱟᱹᱵᱮ ᱡᱟᱦᱟᱸ ᱢᱟᱱᱮ ᱟᱫᱷᱟᱨ ᱠᱮᱱᱫᱨᱚ ᱠᱚ ᱢᱮᱱᱟᱜᱼᱟ, ᱱᱚᱣᱟ ᱨᱮ ᱠᱟᱹᱣᱰᱤ ᱵᱟᱝ ᱠᱷᱚᱨᱪᱟᱜ ᱛᱤᱧᱟᱹ᱾ ᱛᱚ ᱱᱚᱣᱟ ᱱᱚᱣᱟ ᱪᱮᱛᱟᱱ ᱨᱮ ᱱᱚᱞᱮᱡᱽ ᱵᱟᱝ ᱠᱷᱟᱹᱛᱤᱨ ᱛᱮᱜᱮ ᱟᱹᱰᱤ ᱜᱩᱞᱟ ᱱᱚᱣᱟ ᱚᱱᱞᱟᱭᱤᱱ ᱥᱮᱱᱴᱟᱨ ᱨᱮᱦᱚᱸ, ᱟ ᱟᱵᱚ ᱠᱷᱟᱥ ᱠᱚᱨᱮ ᱴᱨᱟᱭᱵᱮᱞ ᱨᱮᱱ ᱡᱟᱦᱟᱸ ᱛᱤᱱᱟᱹᱜ ᱜᱮ ᱜᱟᱛᱟᱠ ᱨᱮᱵᱚᱱ ᱯᱟᱲᱟᱜ ᱠᱟᱱᱟ᱾ ᱟᱹᱰᱤ ᱡᱟᱹᱥᱛᱤ ᱠᱚ ᱠᱷᱚᱨᱪᱟᱭ ᱮᱫ ᱛᱟᱵᱚᱱᱟ᱾ ᱧᱮᱞ ᱧᱟᱢᱚᱜ ᱠᱟᱱᱟ ᱱᱚᱣᱟ᱾ ᱢᱮᱱᱠᱷᱟᱱ ᱟᱹᱰᱤ ᱫᱩᱠ ᱜᱮ ᱟᱴᱠᱟᱨᱚᱜ ᱠᱟᱱᱟ ᱡᱮ ᱤᱧᱫᱩᱧ ᱢᱮᱱᱟ, ᱚᱱᱛᱚᱛᱚ ᱢᱟᱱᱮ ᱵᱩᱜᱤ ᱟᱨ ᱵᱟᱹᱲᱤᱡ ᱩᱭᱦᱟᱹᱨ ᱨᱮᱱᱟᱜ ᱫᱟᱲᱮ ᱦᱚᱸ ᱛᱟᱦᱮᱱ ᱛᱟᱵᱚᱱ ᱢᱟ ᱢᱮᱱᱞᱮᱠᱷᱟᱱ ᱵᱟᱝ ᱧᱮᱞᱚᱜ ᱠᱟᱱᱟ ᱚᱱᱟ ᱫᱚ ᱦᱟᱦᱟᱲᱟᱜ ᱜᱤᱧ ᱟᱹᱭᱠᱟᱹᱣᱫᱟ᱾
ᱮᱠᱫᱚᱢ ᱦᱮᱸ ᱱᱚᱣᱟ ᱫᱚ ᱮᱠᱫᱚᱢ ᱥᱟᱹᱨᱤ ᱡᱚᱛᱷᱟᱛ ᱠᱟᱛᱷᱟ ᱜᱮᱢ ᱞᱟᱹᱭ ᱠᱮᱫ ᱛᱟᱞᱟᱝᱼᱟ, ᱟᱫᱚ ᱛᱤᱦᱤᱧ ᱮ ᱱᱚᱣᱟ ᱠᱚᱨᱮᱱᱟᱜ ᱢᱮᱱ ᱡᱟᱦᱟᱸ ᱞᱮᱠᱟ ᱚᱡᱮ ᱫᱚ ᱤᱧᱟᱹᱜ ᱢᱚᱱᱮ ᱞᱟᱹᱭᱟᱭ ᱡᱮ ᱛᱮᱦᱤᱧ ᱟᱵᱚ ᱥᱤᱠᱷᱱᱟᱹᱛ ᱥᱮᱫ ᱫᱚ ᱟᱹᱰᱤ ᱛᱟᱭᱚᱢ ᱨᱮ ᱦᱮᱱᱟᱜ ᱵᱚᱱᱟ, ᱱᱤᱛᱚᱜ ᱟᱵᱚ ᱡᱩᱫᱤ ᱥᱤᱠᱷᱱᱟᱹᱛ ᱥᱮᱫ ᱵᱟᱵᱚ ᱞᱟᱦᱟᱜ ᱟᱵᱚᱱ ᱦᱮᱸ ᱛᱟᱦᱞᱮ ᱛᱮᱦᱤᱧ ᱪᱮᱫ ᱤᱧ ᱞᱟᱹᱭᱟ ᱱᱤᱝᱠᱟᱹᱱᱟᱜ ᱟᱹᱰᱤ ᱟᱭᱢᱟ ᱡᱟᱭᱜᱟ ᱠᱚᱨᱮᱜ ᱟᱵᱚ ᱱᱤᱝᱠᱟᱹ ᱛᱟᱭᱚᱢ ᱨᱮᱜᱮ ᱵᱚᱱ ᱛᱟᱦᱮᱱᱟ᱾ ᱟᱨ ᱞᱟᱦᱟ ᱯᱟᱞᱮᱱ ᱵᱟᱚ ᱞᱟᱦᱟ ᱫᱟᱲᱮᱭᱟᱜᱼᱟ᱾ ᱟᱫᱚ ᱮᱠᱪᱩᱭᱤ ᱦᱩᱭᱩᱜ ᱠᱟᱱᱟ, ᱟᱵᱚ ᱛᱮᱦᱤᱧ ᱥᱤᱠᱷᱱᱟᱹᱛ
ᱱᱤᱦᱛ ᱜᱮ ᱞᱟᱹᱠᱛᱤ ᱛᱟᱵᱚ ᱟᱵᱚ ᱥᱤᱠᱷᱱᱟᱛ ᱥᱟᱶ ᱥᱟᱶᱛᱮ ᱟᱵᱚ ᱚᱲᱟᱜ ᱥᱩᱨ ᱥᱩᱯᱩᱨ ᱦᱚᱸ ᱥᱤᱠᱷᱱᱟᱹᱛ ᱫᱚᱨᱠᱟᱨᱟ᱾ ᱟᱨ ᱵᱟᱝ ᱮᱴᱟᱜ ᱠᱷᱚᱱᱚᱸ ᱱᱤᱝᱠᱟᱹ ᱱᱚᱣᱟ ᱨᱮ ᱞᱟᱦᱟ ᱟᱹᱜᱩ ᱦᱩᱭᱩᱜᱼᱟ ᱦᱮᱸᱥᱮ᱾ ᱪᱮᱫ ᱮᱢ ᱞᱟᱹᱭᱟ
ᱦᱳᱭ ᱦᱳᱭ ᱚᱱᱟ ᱫᱚ ᱱᱤᱦᱟᱹᱛ ᱜᱮ ᱠᱟᱱᱟ ᱢᱮᱱ ᱞᱮᱠᱷᱟᱱ ᱪᱮᱫ ᱞᱮᱠᱟ ᱦᱩᱭᱩᱜ ᱠᱟᱱᱟ᱾ ᱟᱹᱛᱩ ᱴᱚᱞᱟ ᱨᱮ ᱡᱟᱹᱥᱛᱤ ᱛᱮᱜᱮ ᱵᱚᱱ ᱧᱮᱞ ᱮᱫᱟ᱾ ᱡᱟᱦᱟᱸᱭ ᱥᱮᱪᱮᱫᱚᱜ ᱠᱟᱱᱟᱭ ᱩᱱᱤ ᱫᱚ ᱟᱹᱛᱩ ᱴᱚᱞᱟᱭ ᱵᱟᱹᱜᱤᱭᱟᱜ ᱠᱟᱱᱟ᱾ ᱚᱱᱟ ᱨᱮᱱᱟᱜ ᱦᱚᱸ ᱢᱟᱱᱮ ᱮᱴᱠᱮᱴᱚᱬᱮ ᱫᱚ ᱟᱵᱚ ᱦᱚᱸ ᱠᱟᱱ ᱜᱮᱭᱟᱵᱚᱱ ᱠᱤᱪᱷᱩ ᱚᱱᱟ ᱪᱮᱛᱟᱱ ᱨᱮ ᱠᱟᱹᱭ ᱞᱮᱠᱟ ᱫᱚ ᱡᱮ ᱟᱵᱚᱣᱟᱜ ᱡᱟᱦᱟᱸ ᱯᱚᱨᱤᱵᱮᱥ ᱠᱟᱱᱟ ᱢᱤᱫᱴᱮᱡ ᱡᱟᱦᱟᱸᱭ ᱢᱟᱹᱱᱢᱤ ᱥᱮᱪᱮᱛᱟᱱ ᱦᱚᱲ ᱠᱟᱱᱟᱭ ᱩᱱᱤ ᱫᱚ ᱟᱹᱰᱤ ᱱᱟᱯᱟᱭ ᱚᱸᱰᱮᱱᱟᱜ ᱱᱤᱨᱟᱹ ᱱᱤᱨᱟᱹᱞ ᱜᱮ ᱛᱟᱦᱮᱱ ᱢᱟ ᱚᱱᱟ ᱴᱷᱟᱶ ᱢᱮᱱ ᱞᱮᱠᱷᱟᱱ ᱚᱱᱠᱟ ᱵᱟᱝ ᱧᱮᱞᱚᱜ ᱠᱟᱱᱟ ᱢᱟᱱᱮ ᱟᱹᱰᱤ ᱜᱚᱞᱟᱝ ᱵᱟᱝ ᱵᱟᱲᱟᱭ ᱦᱚᱲ ᱢᱟᱱᱮ ᱵᱟ ᱠᱚ ᱵᱩᱡᱮᱫ ᱛᱟᱵᱚᱱᱟ, ᱢᱤᱫ ᱠᱟᱛᱷᱟᱢ ᱢᱮᱛᱟᱭ ᱠᱷᱟᱭ ᱢᱤᱫ ᱠᱟᱛᱷᱟᱭ ᱟᱨᱚ ᱵᱟᱨ ᱠᱟᱛᱷᱟᱭ ᱯᱮ ᱠᱟᱛᱷᱟᱭ ᱚᱱᱠᱟ ᱠᱟᱛᱮᱫ ᱨᱩᱣᱟᱹᱲ ᱛᱟᱠᱚ ᱨᱚᱲ ᱛᱟᱠᱚ ᱪᱮᱫ ᱨᱚᱲ ᱫᱟᱭ ᱚᱠᱚᱭ ᱨᱚᱲᱟᱭ ᱠᱟᱱᱟᱭ᱾ ᱚᱱᱟ ᱦᱚᱸ ᱵᱟᱝ ᱠᱚ ᱫᱤᱥ ᱦᱩᱫᱤᱥᱮᱫ ᱛᱟᱵᱚᱱᱟ, ᱚᱱᱟ ᱠᱷᱟᱹᱛᱤᱨ ᱟ ᱡᱟᱦᱟᱸᱭ ᱠᱟᱹᱢᱤ ᱦᱚᱪᱚᱭᱮᱟᱭ ᱩᱱᱤ ᱦᱚᱲᱟᱜ ᱫᱚ ᱢᱟᱱᱮ ᱵᱷᱟᱹᱜᱤ ᱠᱟᱛᱷᱟᱢ ᱞᱟᱹᱭ ᱞᱮᱠᱷᱟᱱ ᱫᱚ ᱵᱟᱠᱚ ᱟᱸᱡᱚᱢᱟ ᱟᱨ ᱚᱱᱟ ᱠᱟᱛᱷᱟ ᱜᱮ ᱡᱩᱫᱤ ᱫᱤᱠᱩᱭ ᱨᱚᱲᱟ ᱛᱚ ᱚᱱᱟ ᱫᱚ ᱟᱹᱰᱤ ᱡᱟᱹᱥᱛᱤ ᱠᱟᱭᱛᱮ ᱢᱟᱱᱟᱣ ᱵᱟᱛᱟᱣ ᱠᱟᱛᱮ᱾ ᱚᱱᱟ ᱫᱚᱠᱚ ᱠᱟᱹᱢᱤᱭᱟ ᱚᱱᱟ ᱠᱷᱟᱹᱛᱤᱨ ᱛᱮᱜᱮ ᱟᱵᱚᱨᱮᱱ ᱡᱟᱦᱟᱸᱭ ᱠᱟᱹᱢᱤᱭᱟᱹ ᱞᱮᱠᱟ ᱱᱚᱝᱠᱟ ᱩᱫᱽᱜᱟᱹᱣ ᱛᱟᱦᱮᱱ ᱨᱮᱦᱚᱸ ᱩᱱᱤᱭᱟᱜ ᱢᱚᱱᱮ ᱡᱤᱣᱤ ᱫᱚ ᱢᱟᱱᱮ ᱵᱟᱝ ᱴᱷᱤᱠ ᱜᱮ ᱟᱹᱭᱠᱟᱹᱣᱟ ᱡᱮ ᱤᱧ ᱟᱨᱚᱧ ᱢᱮᱛᱟᱣ ᱠᱚᱣᱟ ᱥᱮ ᱵᱟᱹᱧ ᱢᱮᱛᱟᱣ ᱠᱚᱣᱟ?
ᱦᱳᱭ ᱦᱳᱭ ᱟᱫᱚ ᱱᱚᱣᱟ ᱢᱟ ᱥᱟᱹᱨᱤ ᱜᱮ ᱮᱠᱫᱚᱢ ᱧᱮᱞᱚᱜ ᱠᱟᱱ ᱜᱮᱭᱟ ᱪᱮᱫᱟᱜ ᱥᱮ ᱱᱚᱣᱟ ᱠᱟᱛᱷᱟ ᱫᱚ ᱜᱚᱴᱟ ᱫᱤᱥᱚᱢ ᱜᱮ ᱥᱩᱫᱷᱩ ᱟᱵᱚ ᱨᱮᱱᱟᱜ ᱠᱟᱛᱷᱟ ᱥᱮ ᱢᱤᱫ ᱵᱟᱨ ᱡᱟᱭᱜᱟ ᱨᱮᱱᱟᱜ ᱵᱟᱧ ᱞᱟᱹᱭᱫᱟ ᱜᱚᱴᱟ ᱥᱟᱱᱛᱟᱲ ᱦᱚᱯᱚᱱ ᱩᱱᱠᱩ ᱵᱷᱤᱛᱨᱤ ᱨᱮ ᱱᱚᱣᱟ ᱫᱚ ᱦᱩᱭᱩᱜ ᱠᱟᱱᱟ᱾ ᱟᱵᱚ ᱥᱟᱱᱛᱟᱲ ᱫᱚ ᱥᱟᱱᱛᱟᱲ ᱩᱱᱤ ᱵᱟᱵᱚᱱ ᱢᱟᱱᱟᱣ ᱵᱟᱛᱟᱭᱟ ᱟᱨ ᱥᱟᱱᱛᱟᱲ ᱫᱚ ᱥᱟᱱᱛᱟᱲ ᱩᱱᱤ ᱛᱮᱦᱤᱧ ᱵᱟᱵᱚ ᱠᱩᱥᱤᱭᱟᱭᱟ᱾ ᱛᱮᱦᱤᱧ ᱡᱩᱫᱤ ᱢᱤᱫᱴᱟᱹᱝ ᱥᱟᱱ ᱥᱟᱱᱛᱟᱲ ᱟᱵᱚ ᱥᱟᱱᱛᱟᱲ ᱟᱹᱛᱩ ᱨᱮ ᱪᱟᱞᱟᱣ ᱠᱟᱛᱮᱫ ᱢᱤᱫᱴᱟᱹᱝ ᱮᱰᱩᱠᱮᱥᱚᱱ ᱤᱫᱤ ᱠᱟᱛᱮ ᱠᱟᱛᱷᱟ ᱨᱚᱲᱟᱭ ᱟᱵᱚ ᱡᱩᱢᱤᱫ ᱨᱮᱱᱟᱜ ᱤᱫᱤ ᱠᱟᱛᱮ ᱠᱟᱛᱷᱟᱭ ᱨᱚᱲᱟᱭ᱾ ᱟᱵᱚ ᱪᱮᱫ ᱞᱮᱠᱟᱛᱮᱵᱚᱱ ᱞᱟᱦᱟᱱᱛᱤᱜᱼᱟ᱾ ᱱᱚᱣᱟ ᱤᱫᱤ ᱠᱟᱛᱮ ᱠᱟᱛᱷᱟᱭ ᱨᱚᱲᱟᱭ ᱚᱱᱟ ᱠᱟᱛᱷᱟ ᱩᱱᱤ ᱚᱱᱟ ᱟᱹᱛᱩ ᱦᱚᱲ ᱵᱟᱝᱠᱚ ᱮᱠᱥᱮᱯᱴ ᱛᱟᱭᱟ ᱥᱮ ᱩᱱᱤ ᱵᱟᱠᱚ ᱠᱩᱥᱤᱭᱟᱜ ᱛᱟᱭᱟ᱾ ᱢᱮᱱᱠᱷᱟᱱ ᱚᱱᱟ ᱵᱚᱫᱚᱞ ᱛᱮ ᱡᱩᱫᱤ ᱢᱤᱫᱴᱟᱝ ᱫᱤᱠᱩ ᱦᱚᱲ, ᱚᱱᱟ ᱟᱛᱩ ᱨᱮ ᱡᱩᱫᱤ ᱪᱟᱞᱟᱜᱼ ᱟᱭᱼᱼ ᱩᱱᱤ ᱡᱩᱫᱤ ᱛᱮᱦᱮᱧᱮ ᱞᱟᱹᱭᱟ ᱪᱚ ᱜᱟᱯᱟ ᱚᱸᱰᱮ ᱪᱟᱞᱟᱜ ᱛᱟᱵᱚᱱ ᱯᱮ ᱾ ᱦᱚᱭ ᱡᱤᱞ ᱠᱚ ᱯᱟᱹᱣᱨᱟᱹ ᱠᱚᱧ ᱧᱩ ᱦᱚᱪᱚ ᱯᱮᱭᱟ ᱾ ᱦᱮᱸ, ᱥᱮ ᱠᱩᱲᱤ ᱦᱚᱯᱚᱱ ᱠᱚᱦᱚᱸ ᱪᱚ ᱚᱸᱰᱮ ᱜᱟᱯᱟ ᱪᱟᱞᱟᱜ ᱛᱟᱵᱚᱱ ᱯᱮ ᱾ ᱤᱧ ᱟᱯᱮ ᱛᱮᱦᱮᱧ ᱥᱚᱲᱮ ᱫᱟᱠᱟᱧ ᱡᱚᱢ ᱦᱚᱪᱚ ᱯᱮᱭᱟ ᱥᱮ ᱡᱤᱞ ᱫᱟᱠᱟᱧ ᱡᱚᱢ ᱦᱚᱪᱚ ᱯᱮᱭᱟ ᱾ ᱧᱮᱞ ᱢᱮ ᱡᱟᱦᱟᱸ ᱠᱟᱹᱢᱤ ᱞᱟᱹᱜᱤᱫ ᱩᱱᱤ ᱪᱟᱞᱟᱣ ᱞᱟᱹᱭᱟ ᱵᱚᱱ ᱠᱟᱱᱟ ᱚᱱᱟ ᱠᱟᱹᱢᱤ ᱫᱚ ᱟᱵᱚᱣᱟᱜ ᱠᱚᱱᱚ ᱯᱷᱟᱭᱫᱟ ᱵᱟᱝ ᱦᱩᱭᱩᱜᱼᱟ, ᱚᱱᱟ ᱫᱚ ᱟᱭᱟᱜ ᱜᱮ ᱯᱷᱟᱭᱫᱟ ᱦᱩᱭᱩᱜ ᱛᱟᱭᱟ ᱾ ᱢᱮᱱᱠᱷᱟᱱ ᱚᱱᱟ ᱡᱟᱭᱜᱟ ᱨᱮ, ᱤᱱᱠᱟᱹᱱᱟᱜ ᱠᱟᱛᱷᱟᱭ ᱞᱟᱹᱭᱮᱫ ᱨᱮᱦᱚᱸᱭᱼᱼ ᱩᱱᱤ ᱟᱵᱚ ᱵᱚᱱ ᱟᱸᱡᱚᱢ ᱛᱟᱭᱟᱵᱚᱱ, ᱢᱮᱱᱠᱷᱟᱱ ᱛᱮᱦᱤᱧ ᱟᱵᱚ ᱮᱰᱩᱠᱮᱥᱚᱱ ᱞᱮᱠᱟᱛᱮ ᱦᱩᱭᱩᱜᱼᱼ ᱥᱟᱢᱟᱡᱤᱠ ᱞᱮᱠᱟᱛᱮ ᱦᱩᱭᱩᱜ ᱡᱟᱦᱟᱸ ᱞᱮᱠᱟᱱᱟᱜ ᱛᱮ ᱟᱵᱚ ᱛᱮᱦᱤᱧ ᱡᱟᱦᱟᱸᱭ, ᱥᱟᱱᱛᱟᱲ ᱡᱮ ᱞᱟᱦᱟᱱᱛᱤ ᱱᱟᱜᱼᱼ ᱠᱟᱛᱷᱟᱭ ᱞᱟᱹᱭ ᱟᱵᱚ ᱚᱱᱟ ᱫᱚ ᱵᱟᱵᱚᱱ ᱮᱠᱥᱮᱯᱴ ᱛᱟᱭᱟ, ᱥᱮ ᱵᱟᱵᱚᱱ ᱩᱭᱦᱟᱹᱨ ᱵᱷᱟᱵᱱᱟ ᱡᱮ ᱱᱩᱭ ᱵᱷᱟᱹᱜᱤ ᱠᱟᱛᱷᱟᱭ ᱞᱟᱹᱭ ᱮᱫᱟᱭ ᱥᱮ ᱪᱮᱫ ᱞᱮᱠᱟ ᱾
ᱦᱚᱸ ᱦᱚᱭ ᱦᱚᱭ ᱢᱤᱫ ᱱᱤᱦᱟᱹᱛ ᱜᱮ ᱚᱱᱟ ᱚᱱᱟᱜᱮᱼᱼ ᱦᱮᱸ ᱟᱥᱚᱜ ᱟᱞᱟᱝ ᱡᱮ ᱡᱟᱦᱟᱸ ᱞᱟᱝ ᱛᱷᱩᱛᱤ ᱠᱮᱫᱟ ᱾ ᱟᱜᱟᱢ ᱫᱤᱱ ᱨᱮ ᱚᱱᱟ ᱦᱟᱸᱜ ᱡᱚ ᱵᱤᱞᱤᱜ ᱜᱮᱭᱟ, ᱟᱨ ᱟᱵᱚᱨᱮᱱ ᱦᱚᱲ ᱱᱟᱹᱥᱤ ᱦᱚᱸ ᱚᱱᱛᱚᱛᱼᱼ ᱡᱩᱜᱽ ᱥᱟᱶᱛᱮ ᱦᱚᱸᱜ ᱫᱤᱥᱟᱹᱭ ᱜᱮᱭᱟ ᱠᱚ ᱡᱮ, ᱥᱮᱪᱮᱫ ᱫᱚ ᱟᱹᱰᱤ ᱞᱟᱜᱛᱤ ᱜᱮᱭᱟ ᱱᱤᱛᱚᱜ ᱨᱮᱱᱟᱜ ᱚᱠᱛᱚ ᱨᱮ ᱾ ᱢᱟ ᱮᱱᱠᱷᱟᱱ ᱦᱳᱭ ᱟᱹᱰᱤ ᱟᱹᱰᱤ ᱟᱹᱰᱤ ᱱᱟᱯᱟᱭ ᱜᱮ ᱦᱳᱭ ᱢᱟ ᱚᱱᱠᱟ ᱦᱮᱸ ᱦᱮᱸ ᱡᱚᱦᱟᱨ ᱜᱮ ᱮ ᱦᱮᱸ